ᱦᱩᱸ ᱡᱚᱦᱟᱨ ᱜᱮ ᱦᱮᱞᱳ ᱦᱮᱞᱳ
ᱦᱮᱞᱳ
ᱦᱮᱸ ᱟᱸᱡᱚᱢ-ᱚᱜ ᱠᱟᱱ ᱜᱮᱭᱟ
ᱦᱮᱸ ᱟᱸᱡᱚᱢ ᱜᱮ ᱵᱟᱝ?
ᱦᱮᱸ ᱟᱸᱡᱚᱢ ᱜᱮ᱾
ᱚᱻ ᱟᱪᱪᱷᱟ ᱛᱚᱵᱮ ᱵᱮᱥ ᱵᱟᱲᱟ ᱜᱮ ᱱᱟᱦᱟᱜ?
ᱦᱮᱸ ᱵᱮᱥ ᱜᱮ ᱱᱟᱦᱟᱜ ᱟᱞᱮ ᱫᱚ᱾ ᱟᱯᱮ ᱜᱮ?
ᱚᱻ ᱦᱮᱸ ᱟᱞᱮ ᱦᱚᱸ ᱵᱮᱥ ᱜᱮ ᱦᱟᱸᱜ᱾
ᱟᱪᱪᱷᱟ᱾
ᱟᱪᱪᱷᱟ᱾ ᱛᱚᱵᱮ ᱵᱟᱹᱲᱛᱤ ᱮᱴᱟᱜᱼᱟᱜ ᱫᱚ ᱵᱟᱞᱟᱝ ᱜᱟᱞᱢᱟᱨᱟᱜᱼᱟ, ᱢᱤᱫᱴᱮᱜ ᱴᱚᱯᱤᱠ ᱱᱤᱭᱟᱹ ᱛᱮᱞᱟᱝ ᱜᱟᱞᱢᱟᱨᱟᱜᱼᱟ ᱥᱮ
ᱴᱷᱤᱠ ᱜᱮᱭᱟ ᱦᱮᱸ ᱴᱚᱯᱤᱠ ᱱᱤᱭᱮ ᱛᱮ ᱜᱟᱞᱢᱟᱨᱟᱜ ᱜᱮ ᱵᱮᱥᱟ᱾
ᱦᱩᱸ ᱦᱮᱸ ᱢᱟᱥᱮ ᱟᱪᱪᱷᱟ ᱟᱵᱮᱱ ᱜᱮ ᱩᱰᱩᱠ ᱫᱮᱱ ᱡᱟᱦᱟᱸᱱᱟᱜ ᱴᱚᱯᱤᱠ ᱵᱮᱱ ᱫᱤᱥᱟᱹᱭᱼᱮᱜ ᱠᱷᱟᱡ? ᱚᱵᱩ ᱥᱚᱢᱟᱡ ᱠᱚ ᱨᱮᱱᱟᱜ ᱦᱟᱹᱭ᱾
ᱴᱷᱤᱠᱜᱮᱭᱟ, ᱢᱤᱜᱴᱮᱡ ᱴᱚᱯᱤᱠ ᱟᱞᱤᱧ ᱦᱚᱸ ᱞᱤᱧ ᱫᱤᱥᱟᱹᱣ ᱠᱟᱜᱼᱟ᱾ ᱛᱚ ᱥᱚᱨᱦᱟᱭ ᱵᱟᱨᱮ ᱛᱷᱚᱲᱟ ᱞᱟᱝ ᱜᱟᱯᱟᱞᱢᱟᱨᱟᱜᱼᱟ, ᱦᱳᱭ
ᱦᱮᱸ ᱦᱮᱸ᱾
ᱟᱪᱪᱷᱟ ᱥᱚᱨᱦᱟᱭ ᱟᱪᱪᱷᱟ ᱥᱚᱨᱦᱟᱭ ᱪᱟᱸᱫᱳ ᱦᱚᱸ ᱪᱮᱫᱟᱜ ᱵᱚᱱ ᱥᱚᱨᱦᱟᱭᱚᱜᱼᱟ? ᱟᱨ ᱯᱩᱥ ᱪᱟᱸᱫᱚ ᱪᱮᱫᱟᱜ ᱵᱚᱱ ᱥᱚᱨᱦᱟᱭᱚᱜᱼᱟ?
ᱦᱮᱸ ᱦᱮᱸ,
ᱦᱮᱸ ᱥᱚᱨᱦᱟᱭ ᱢᱟᱱᱮ ᱵᱟᱨ ᱫᱷᱟᱣ ᱵᱚ ᱥᱚᱨᱦᱟᱭᱚᱜ ᱠᱟᱱᱟ ᱛᱚ᱾ ᱛᱚ ᱥᱚᱨᱦᱟᱭ ᱪᱟᱸᱫᱳ ᱨᱮ ᱢᱤᱫᱴᱮᱡ ᱥᱚᱨᱦᱟᱭ ᱡᱟᱦᱟᱸ ᱫᱚ ᱠᱟᱹᱞᱤ ᱥᱚᱨᱦᱟᱭ᱾ ᱛᱚ ᱱᱚᱣᱟ ᱨᱮᱦᱚᱸ ᱡᱟᱦᱟᱸᱭ, ᱟᱫᱷᱟ ᱦᱚᱲ ᱠᱚ ᱥᱚᱨᱦᱟᱭᱚᱜᱼᱟ᱾ ᱟᱨ ᱯᱩᱥ ᱪᱟᱸᱫᱳ ᱦᱚ ᱠᱚ ᱥᱚᱨᱦᱟᱭᱚᱜᱼᱟ᱾ ᱛᱚ ᱪᱮᱫᱟᱜ ᱚᱱᱠᱟ ᱵᱟᱨ ᱵᱟᱨ ᱫᱷᱟᱣ?
ᱪᱟᱸᱫᱩ ᱫᱚ ᱚᱠᱟᱴᱟᱜ ᱯᱟᱲᱟᱣ ᱱᱟ?
ᱡᱟᱱᱩᱣᱟᱨᱤ ᱡᱚᱠᱷᱚᱴᱟᱡ ᱡᱟᱦᱟᱸ ᱥᱚᱨᱦᱟᱭ ᱦᱩᱭᱩᱜᱼᱟ, ᱛᱚ ᱚᱱᱟ ᱫᱚ ᱯᱩᱥ ᱪᱟᱸᱫᱳ ᱨᱮᱱᱟᱜ᱾
ᱦᱮᱸ ᱦᱮᱸ ᱦᱮᱸ ᱦᱮᱸ ᱦᱮᱸ ᱟᱪᱪᱷᱟ ᱟᱪᱪᱷᱟ ᱛᱚ ᱚᱱᱮ ᱚᱱᱟᱜᱮ, ᱟᱹᱞᱤᱧ ᱦᱚᱸ ᱟᱹᱰᱤ ᱫᱚ ᱵᱟᱹᱞᱤᱧ ᱵᱟᱰᱟᱭᱟ ᱡᱟᱹᱱᱤᱡ ᱮᱱᱦᱚᱸ ᱞᱤᱧ ᱞᱟᱹᱭ ᱞᱟᱹᱜᱤᱫ ᱞᱤᱧ ᱪᱮᱥᱴᱟᱭᱟ ᱟᱪᱪᱷᱟ᱾ ᱴᱷᱤᱠ ᱜᱮᱭᱟ, ᱟᱻ ᱛᱚ ᱛᱚ ᱟᱵᱩ ᱨᱮᱱ ᱟᱹᱜᱤᱞ ᱦᱟᱯᱲᱟᱢ ᱥᱮ ᱟᱹᱰᱤ ᱫᱤᱱ ᱨᱮᱱ ᱟᱵᱩ ᱨᱮᱱ,
ᱦᱮᱸ᱾
ᱚᱠᱟ ᱫᱚᱠᱚ ᱞᱟᱹᱭ ᱟᱹᱜᱩᱭᱮᱫ ᱠᱟᱱᱟ ᱮᱱᱛ ᱟᱵᱩ ᱫᱚ, ᱩᱱᱠᱩ ᱦᱚᱸ ᱞᱟᱹᱭ ᱟᱠᱟᱨ ᱛᱮᱜᱮ ᱤᱧᱦᱚᱧ ᱟᱸᱡᱚᱢ ᱵᱟᱲᱟ ᱠᱟᱜᱼᱟ᱾ ᱡᱮ ᱮᱸᱜ ᱟᱹᱰᱤ ᱫᱤᱱ ᱫᱚ ᱵᱚᱞᱮ, ᱚᱱᱟ ᱠᱟᱹᱞᱤ ᱥᱚᱨᱦᱟᱭ ᱠᱟᱹᱞᱤ ᱡᱚᱠᱷᱮᱡ ᱜᱮᱵᱚᱱ ᱥᱚᱨᱦᱟᱭᱚᱜ ᱠᱟᱱ ᱛᱟᱦᱮ ᱱᱚᱜᱼᱟ ᱵᱚᱞᱮ᱾
ᱦᱮᱸ ᱦᱮᱸ᱾
ᱦᱮᱸ ᱟᱫᱚᱻ ᱟᱹᱰᱤ ᱫᱤᱱ ᱫᱚ ᱯᱨᱟᱭ ᱞᱮᱠᱟ ᱜᱮ ᱵᱚᱞᱮ ᱠᱟᱹᱞᱤ ᱡᱚᱠᱷᱚᱡ ᱜᱮᱠᱚ ᱥᱚᱨᱦᱟᱭᱚᱜ ᱠᱟᱱ ᱛᱟᱦᱮᱱᱟ᱾ ᱚᱱᱠᱟ ᱦᱳᱭ ᱛᱚ, ᱱᱚᱝᱠᱟᱭᱱᱟ ᱠᱷᱟᱹᱞᱤ ᱡᱚᱠᱷᱮᱡ ᱥᱚᱨᱦᱟᱭ ᱮᱻ ᱱᱚᱝᱠᱟ ᱤᱭᱟᱹᱛᱮ ᱵᱚᱞᱮ ᱵᱚᱫᱚᱞ ᱦᱩᱭᱱᱟ ᱵᱟᱰᱟᱭ ᱞᱮᱠᱟ ᱛᱮ, ᱢᱟᱱᱮ ᱩᱱ ᱡᱚᱠᱷᱚᱡ ᱫᱚ ᱵᱚᱞᱮ ᱠᱟᱹᱞᱤ ᱥᱚᱨᱦᱟᱭ ᱡᱚᱠᱷᱚᱡ ᱫᱚ ᱢᱟᱱᱮ ᱟᱵᱩ ᱦᱚᱲ ᱦᱚᱯᱚᱱ ᱛᱟᱞᱟ ᱨᱮ ᱢᱟᱱᱮ, ᱟᱭᱢᱟ ᱞᱮᱠᱟᱱᱟᱜ ᱵᱚᱞᱮ ᱚᱵᱷᱟᱵᱽ ᱛᱟᱦᱮᱱᱟ ᱵᱚᱞᱮ,
ᱦᱮᱸ᱾
ᱦᱮᱸ ᱡᱚᱢ ᱧᱩ ᱦᱩᱲᱩ ᱪᱟᱣᱞᱤ ᱛᱚ ᱚᱵᱷᱟᱵ ᱛᱟᱦᱮᱱ ᱠᱷᱟᱹᱛᱤᱨ ᱵᱚᱞᱮ ᱮᱻ ᱚᱱᱟ ᱥᱚᱨᱦᱟᱭ ᱛᱟᱨᱤᱠᱷ ᱤᱭᱟᱹ ᱫᱤᱱ ᱫᱚᱠᱚ ᱢᱟᱱᱮ ᱠᱚ ᱵᱚᱫᱚᱞ ᱠᱮᱫᱟ ᱵᱚᱞᱮ᱾ ᱤᱱᱟᱹ ᱯᱚᱨᱮ ᱛᱟᱭᱚᱢᱛᱮ ᱵᱚᱞᱮ ᱡᱟᱱᱩᱣᱟᱨᱤ ᱨᱮ ᱥᱚᱨᱦᱟᱭ ᱠᱚ ᱮᱦᱚᱵ, ᱦ ᱵᱚᱞᱮ ᱛᱚ ᱡᱟᱱᱩᱣᱟᱨᱤ ᱨᱮᱫᱚ ᱡᱚᱛᱷᱮᱥᱴᱚ ᱵᱚᱞᱮ ᱟᱵᱚ ᱚᱠᱟ ᱫᱚ ᱦᱩᱲᱩ ᱪᱟᱣᱞᱮ ᱵᱚᱱ ᱪᱟᱥᱠᱟᱜ ᱟᱸ ᱚᱱᱟ ᱠᱚ ᱡᱚᱛᱷᱮᱥᱴᱚ ᱵᱚᱞᱮ ᱚᱠᱟ ᱠᱚ ᱪᱟᱥ ᱵᱟᱲᱟ ᱟᱠᱟᱫ ᱚᱱᱟ ᱡᱚᱛᱷᱮᱥᱴᱚ ᱟᱠᱩ ᱤᱭᱟᱹ ᱠᱟᱛᱮᱫ ᱚᱲᱟᱜ ᱨᱮᱠᱚ ᱟᱫᱮᱨ ᱪᱟᱵᱟᱭᱟ ᱡᱟᱨᱣᱟᱭ ᱮᱛᱮᱫ ᱟᱫᱚ ᱞᱩᱠᱷᱤ ᱦᱩᱲᱩ ᱠᱩ ᱢᱮᱛᱟᱜ ᱠᱟᱱ ᱚᱱᱟ ᱵᱚᱞᱮ ᱡᱚᱛᱚ ᱛᱮ ᱰᱷᱩᱞᱟᱹ ᱥᱮ ᱚᱲᱟᱜ ᱛᱮᱠᱚ ᱟᱹᱜᱩ ᱪᱟᱵᱟᱭᱟ ᱟᱨ ᱠᱚ ᱩᱸ ᱢᱟᱱᱮ ᱠᱚ ᱟᱨᱡᱟᱣᱟ ᱪᱮᱫ ᱟᱨᱡᱟᱣ ᱠᱟᱛᱮᱫ ᱡᱚᱢ ᱧᱩᱣᱟᱜ ᱯᱮᱨᱮᱡ ᱠᱚ ᱛᱟᱦᱮᱱᱟ ᱡᱟᱱᱩᱣᱟᱨᱤ ᱡᱚᱠᱷᱚᱡ ᱫᱚ ᱵᱚᱞᱮ ᱚᱱᱮ ᱚᱱᱟ ᱤᱭᱟᱹᱛᱮ ᱵᱚᱞᱮ ᱥᱚᱨᱦᱟᱭ ᱰᱮᱴ ᱫᱚᱠᱚ ᱵᱚᱫᱚᱞ ᱟᱠᱟᱜᱼᱟ ᱵᱚᱞᱮ ᱛᱚ ᱡᱟᱱᱩᱣᱟᱨᱤ ᱨᱮᱫᱚ ᱡᱚᱛᱷᱮᱥᱴᱚ ᱡᱚᱢ ᱧᱩᱣᱟᱜ ᱥᱟᱱᱟᱢᱟᱜ ᱛᱮ ᱵᱚᱞᱮ ᱯᱮᱨᱮᱡ ᱛᱟᱦᱮᱱ ᱠᱷᱟᱹᱛᱤᱨ ᱩᱱ ᱡᱚᱠᱷᱚᱱ ᱫᱚᱠᱚ ᱥᱚᱨᱦᱟᱭᱚᱜ ᱠᱟᱱᱟ ᱵᱚᱞᱮ ᱚᱱᱟ ᱤᱭᱟᱹᱛᱮ ᱰᱮᱴ ᱫᱚ ᱵᱚᱫᱚᱞ ᱦᱩᱭ ᱟᱠᱟᱱᱟ ᱟᱫᱚ ᱟᱢᱜᱮ ᱡᱟᱦᱟᱱᱟᱜ ᱮᱢ ᱵᱟᱲᱟᱭ ᱠᱷᱟᱡ ᱟᱢ ᱥᱮᱫ ᱠᱷᱚᱡ ᱞᱟᱹᱭ ᱛᱟᱵᱚᱱ ᱢᱮ
ᱟᱪᱪᱷᱟ ᱤᱧ ᱦᱚᱸ ᱟᱹᱰᱤ ᱡᱟᱹᱥᱛᱤ ᱵᱟᱝ ᱤᱧ ᱵᱟᱰᱟᱭᱟ ᱛᱚ ᱤᱧᱦᱚᱸ ᱱᱤᱝᱠᱟᱜ ᱜᱮᱧ ᱟᱸᱡᱚᱢ ᱟᱠᱟᱫᱼᱟ
ᱦᱮᱸ ᱦᱮᱸ
ᱟᱸᱡᱚᱢ ᱫᱚ ᱛᱚ ᱚᱱᱟ ᱠᱷᱟᱹᱛᱤᱨ ᱛᱮᱜᱮ ᱵᱚᱞᱮ ᱥᱚᱨᱦᱟᱭ ᱨᱮᱱᱟᱜ ᱰᱮᱴ ᱫᱚ ᱵᱚᱫᱚᱞ ᱦᱩᱭ ᱟᱠᱟᱱᱟ ᱪᱮ ᱪᱮᱫᱟᱜ ᱠᱷᱟᱹᱞᱤ ᱥᱚᱨᱦᱟᱭ ᱨᱮᱫᱚ ᱚᱵᱷᱟᱵ ᱨᱮᱭᱟᱜ ᱫᱤᱱ ᱦᱩᱭ ᱵᱟᱝ ᱤᱱᱟᱹ ᱚᱠᱛᱮ ᱨᱮᱫᱚ ᱚᱵᱷᱟᱵ ᱨᱮᱭᱟᱜ ᱫᱤᱱ ᱠᱟᱱᱟ ᱟᱨ ᱡᱟᱦᱟᱸ ᱯᱩᱥ ᱪᱟᱸᱫᱚ ᱵᱩᱱ ᱥᱚᱨᱦᱟᱭᱚᱜ ᱠᱟᱱᱟ ᱛᱚ ᱱᱚᱣᱟ ᱨᱮᱫᱚ ᱡᱚᱢ ᱧᱩ ᱠᱚ ᱦᱩᱲᱩ ᱠᱚ ᱚᱱᱮᱠ ᱠᱚ ᱢᱮᱱᱟ ᱜᱮᱫ ᱟᱫᱮᱨ ᱵᱟᱲᱟ ᱠᱟᱛᱮᱫ ᱜᱮ ᱥᱚᱨᱦᱟᱭ ᱠᱚᱢᱟ ᱦᱩᱭᱩᱜ ᱠᱟᱱᱟ ᱛᱚ ᱚᱱᱟ ᱠᱷᱟᱹᱛᱤᱨ ᱚᱵᱷᱟᱵᱽ ᱩᱱᱟᱹ ᱚᱠᱛᱮ ᱨᱮᱫᱚ ᱵᱟᱝ ᱛᱟᱦᱮᱱᱟ ᱡᱟᱦᱟᱸᱭ ᱵᱚᱭᱦᱟ ᱢᱤᱥᱨᱟ ᱠᱚᱦᱚᱸ ᱠᱚ ᱱᱮᱣᱛᱟ ᱵᱟᱨᱛᱮ ᱠᱚ ᱚᱸᱰᱮ ᱫᱚ ᱮᱛᱮᱫ ᱡᱚᱢ ᱧᱩ ᱠᱚ ᱠᱩᱞᱟᱹᱣ ᱛᱟᱦᱮᱱ ᱛᱮᱢ ᱦᱚᱦᱚ ᱫᱟᱲᱮ ᱟᱭᱟ ᱛᱚ ᱚᱱᱟ ᱛᱮᱜᱮ ᱵᱚᱞᱮ ᱯᱩᱥ ᱪᱟᱸᱫᱚ ᱫᱚᱵᱚ ᱥᱚᱨᱦᱟᱭᱚᱜ ᱠᱟᱱᱟ ᱟᱸᱡᱚᱢᱚᱜ ᱠᱟᱱ ᱜᱮᱭᱟ ᱛᱚ ᱨᱚᱲ